ᱦᱮᱸ ᱜᱚᱝᱠᱮ, ᱡᱚᱦᱟᱨ ᱜᱤ᱾
ᱡᱚᱦᱟᱨ ᱜᱮ, ᱡᱚᱦᱟᱨ ᱜᱮ᱾
ᱦᱮᱸ ᱜᱚᱝ
ᱛᱚ ᱡᱟᱦᱟᱸ ᱛᱤᱱᱟᱹᱜ ᱜᱮ, ᱦᱚᱸ ᱟᱸᱡᱚᱢᱚᱜ ᱠᱟᱱ ᱜᱮᱭᱟ᱾ ᱛᱚ ᱟᱵᱚ ᱦᱚᱸ ᱫᱤᱠᱩ ᱞᱮᱠᱟ ᱩᱱᱠᱩ ᱡᱮᱢᱚᱱ ᱠᱚ ᱫᱮᱠᱷᱟᱣ ᱜᱮᱭᱟ ᱥᱩᱵᱷᱟᱥ ᱪᱚᱱᱫᱨᱚ ᱵᱚᱥᱩᱣᱟᱜ ᱡᱚᱱᱢᱚᱫᱤᱱ ᱠᱚ ᱯᱟᱞᱚᱱ ᱜᱮᱭᱟ᱾ ᱦᱮᱸ ᱟᱨ ᱠᱷᱩᱫᱤᱨᱟᱢ ᱵᱚᱥᱩᱣᱟᱜ ᱦᱚᱸ ᱡᱚᱱᱢᱚ ᱫᱤᱱ ᱠᱚ ᱯᱟᱞᱚᱱ ᱜᱮᱭᱟ᱾ ᱟᱵᱚ ᱦᱚᱸ ᱚᱱᱠᱟ ᱜᱮ ᱫᱮᱠᱷᱟᱣ ᱫᱚᱨᱠᱟᱨᱚᱜ ᱠᱟᱱᱟ ᱡᱮ ᱟᱵᱚ ᱦᱚᱸ ᱢᱮᱱᱟᱜ ᱠᱤᱱᱟ ᱟᱵᱚ ᱨᱮᱱ ᱥᱤᱫᱩ, ᱠᱟᱹᱱᱦᱩ᱾ ᱫᱤᱥᱚᱢ ᱴᱷᱮᱱ ᱩᱫᱩᱜ ᱫᱚᱨᱠᱟᱨ, ᱢᱩᱨᱛᱤ ᱠᱚᱦᱚᱸ ᱧᱮᱞ ᱠᱚᱵᱤᱱ ᱵᱤᱵᱷᱤᱱᱱᱚ ᱡᱟᱭᱜᱟ ᱠᱚᱵᱤᱱ ᱪᱟᱞᱟᱣ ᱞᱮᱠᱷᱟᱱ ᱢᱩᱨᱛᱤ ᱠᱚᱸᱦᱚ ᱵᱤᱱ ᱧᱟᱢ ᱛᱟᱠᱚᱣᱟ, ᱟᱵᱚᱣᱟᱜ ᱚᱱᱠᱟ ᱢᱩᱨᱛᱤ ᱪᱮᱫᱟᱜ ᱵᱟᱝ ᱧᱟᱢᱚᱜᱼᱟ? ᱟᱵᱚᱣᱟᱜ ᱦᱚᱸᱛᱚ ᱢᱤᱫᱴᱟᱝ ᱚᱵᱚᱫᱟᱱ ᱢᱮᱱᱟᱜᱼᱟ ᱥᱮ᱾
ᱦᱮᱸ ᱚᱵᱚᱥᱥᱳᱭ ᱟᱫᱚ ᱠᱟᱛᱷᱟ ᱜᱚᱝᱠᱮ ᱱᱚᱣᱟ ᱡᱟᱦᱟᱸ ᱵᱤᱱ ᱞᱟᱹᱭ ᱠᱮᱫᱼᱟ ᱡᱮ ᱱᱚᱣᱟ ᱠᱚᱠᱚ ᱢᱟᱱᱟᱣᱟ, ᱟᱹᱰᱤ ᱱᱟᱯᱟᱭ ᱠᱟᱛᱷᱟ ᱾ ᱠᱤᱱᱛᱩ ᱧᱮᱞᱚᱜ ᱠᱟᱱᱟ ᱪᱮᱫ ᱮᱸ ᱟᱫᱚ ᱟᱫᱚ ᱦᱮᱸ ᱫᱚ ᱵᱟᱝ᱾ ᱱᱮᱛᱟᱨ ᱟᱛᱳ ᱟᱛᱳ ᱠᱚᱨᱮ ᱦᱚᱸ ᱢᱟᱱᱟᱣ ᱟᱹᱰᱤ ᱡᱳᱨ ᱞᱟᱹᱠᱛᱤ ᱠᱟᱱᱟ, ᱥᱮ ᱦᱩᱭᱩᱜ ᱠᱟᱱᱟ ᱱᱮᱛᱟᱨ ᱧᱮᱞᱚᱜ ᱠᱟᱱᱟ ᱛᱚ ᱛᱟᱦᱚᱞᱮ ᱟᱵᱤᱱᱟᱜ ᱚᱱᱟ ᱟᱹᱛᱩ ᱠᱚᱨᱮ ᱫᱚ ᱦᱩᱭᱩᱜ ᱟᱥᱮ ᱵᱟᱝ ᱚᱱᱟ ᱠᱚᱫᱚ?
ᱟᱹᱞᱤᱧ ᱟᱜ ᱟᱹᱛᱩ ᱨᱮᱫᱚ ᱵᱟᱝ ᱦᱩᱭᱩᱜ ᱠᱟᱱᱟ ᱥᱮ ᱚᱱᱟ ᱜᱮᱛᱚ ᱢᱤᱫ ᱴᱮᱱ ᱫᱩᱠ ᱨᱮᱭᱟᱜ ᱠᱟᱛᱷᱟ᱾ ᱛᱚ ᱟᱹᱞᱤᱧ ᱞᱤᱧ ᱱᱚᱣᱟ ᱜᱚᱴᱟ ᱠᱟᱜᱼᱟ ᱡᱮ ᱱᱮᱥ ᱫᱚ ᱦᱳᱭᱛᱚ ᱵᱟᱝ ᱠᱟᱱᱟ ᱠᱟᱞᱚᱢ ᱠᱷᱚᱱ ᱫᱚᱞᱤᱧ ᱢᱟᱱᱟᱣ ᱦᱚᱪᱚᱭᱟ᱾ ᱦᱮᱸ ᱚᱱᱠᱟᱜ ᱜᱮ ᱠᱟᱹᱴᱤᱡ ᱪᱩᱞᱩᱝ ᱜᱟᱞᱚᱪ ᱵᱟᱲᱟ ᱠᱟᱛᱮ ᱠᱚᱲᱟ ᱜᱤᱫᱽᱨᱟᱹ ᱠᱚ ᱥᱟᱝ ᱡᱟᱦᱟᱸ ᱛᱤᱱᱟᱹᱜ ᱜᱮ ᱥᱤᱠᱷᱱᱟᱹᱛ ᱠᱚ ᱢᱮᱱᱟᱜ ᱠᱚᱣᱟ ᱢᱟᱪᱮᱫ ᱠᱚᱦᱚᱸ ᱢᱮᱱᱟᱜ ᱠᱚᱣᱟ, ᱟᱛᱳ ᱠᱚᱨᱮ ᱵᱟᱠᱚ ᱞᱟᱹᱭ ᱵᱟᱲᱟᱭᱟ ᱥᱮ ᱩᱝᱠᱩ ᱠᱚᱦᱚᱸ ᱩᱝᱠᱩ ᱜᱮᱠᱚ ᱞᱟᱹᱭ ᱫᱚᱨᱠᱟᱨ ᱡᱮ ᱩᱝᱚ ᱫᱚ ᱱᱤᱛᱚᱜ ᱡᱷᱚᱛᱚ ᱦᱚᱲ ᱡᱮ ᱡᱟᱦᱟᱸ ᱡᱮ ᱟᱛᱳ ᱠᱚᱨᱮ ᱡᱩᱫᱤ ᱟᱵᱚ ᱟᱛᱳ ᱤᱥᱠᱩᱞ ᱨᱮ ᱟᱹᱛᱳ ᱫᱤᱥᱚᱢ ᱨᱮ ᱡᱟᱦᱟᱸᱭ ᱡᱩᱫᱤ ᱡᱟᱦᱟᱸᱱᱟᱜ ᱥᱚᱨᱠᱟᱨᱤ ᱠᱟᱹᱢᱤᱭᱟ ᱩᱱᱤ ᱫᱚ ᱡᱚᱛᱚ ᱦᱚᱲᱜᱮ ᱠᱟᱹᱴᱤᱡ ᱠᱚ ᱠᱟᱛᱷᱟ ᱠᱚ ᱟᱸᱡᱚᱢ ᱛᱟᱭᱟ ᱠᱚ ᱟᱨ ᱡᱷᱚᱛᱚ ᱜᱮ ᱥᱚᱱᱢᱟᱱ ᱦᱚᱸᱠᱚ ᱥᱚᱱᱢᱟᱱ ᱟᱭ ᱜᱮᱭᱟ ᱴᱷᱤᱠ ᱟᱪᱷᱮ᱾ ᱩᱱᱠᱩ ᱠᱚ ᱡᱩᱫᱤ ᱡᱟᱦᱟᱸᱱᱟᱜ ᱱᱚᱣᱟ ᱠᱚᱠᱚ ᱞᱟᱹᱭᱟ ᱛᱚ ᱦᱚᱲ ᱵᱟᱠᱚ ᱜᱤᱰᱤ ᱵᱟᱝᱟ, ᱵᱟᱝᱟ ᱵᱟᱠᱚ ᱞᱟᱹᱭᱟ ᱦᱮᱸ ᱟᱨᱚ ᱥᱤᱠᱟᱹᱨ ᱦᱚᱸ ᱵᱟᱠᱚ ᱠᱚᱨᱟᱣᱟ ᱠᱤᱱᱛᱩ ᱩᱱᱠᱩ ᱠᱚᱦᱚᱸ ᱵᱟᱠᱚ ᱞᱟᱹᱭ ᱜᱮᱭᱟ ᱟᱨᱚ ᱢᱤᱫ ᱴᱟᱝ ᱟᱨ ᱢᱤᱫ ᱴᱟᱝ ᱫᱩᱠ ᱨᱮᱭᱟᱜ ᱠᱟᱛᱷᱟ᱾
ᱦᱟᱸ ᱟᱪᱪᱷᱟ ᱟᱪᱪᱷᱟ ᱴᱷᱤᱠ᱾ ᱩᱱ ᱠᱷᱟᱱ ᱫᱚ ᱩᱱᱠᱩ ᱠᱚ ᱞᱟᱹᱭ ᱞᱮᱠᱷᱟᱱ ᱜᱟᱱᱚᱜᱼᱟ ᱡᱮ ᱞᱟᱹᱭ ᱠᱟᱜᱼᱟ ᱥᱟᱹᱨᱤ ᱠᱟᱛᱷᱟ, ᱡᱮ ᱢᱤᱫ ᱴᱟᱝ ᱢᱟᱱᱟᱣ ᱜᱩᱱᱟᱹᱣ ᱛᱟᱦᱮᱸᱱᱟ ᱱᱚᱣᱟ ᱥᱟᱹᱨᱤ ᱠᱟᱛᱷᱟ ᱠᱟᱱ ᱜᱮᱭᱟ, ᱛᱚ ᱩᱝᱠᱩ ᱜᱮ ᱡᱩᱫᱤ ᱵᱟᱠᱚ ᱞᱟᱹᱭᱟ ᱩᱱᱠᱩ ᱡᱩᱫᱤ ᱠᱚ ᱯᱟᱹᱪᱟᱜᱼᱟ ᱦᱮᱸᱥᱮ, ᱟᱫᱚ ᱪᱮᱫ ᱚᱠᱟᱨᱮ ᱪᱮᱫ ᱮᱸ ᱥᱚᱢᱚᱥᱥᱟ ᱡᱩᱫᱤ ᱵᱟᱠᱚ ᱞᱟᱹᱭ ᱫᱟᱭ ᱦᱳᱭ ᱛᱚ ᱡᱟᱦᱟᱸᱱᱟᱜ ᱥᱚᱢᱚᱥᱥᱟ ᱢᱮᱱᱟᱜ ᱛᱟᱠᱚᱣᱟ, ᱥᱮᱪᱮᱫ ᱚᱱᱟ ᱫᱚ ᱵᱟᱝ ᱵᱟᱰᱟᱭ ᱧᱟᱢᱚᱜ ᱠᱟᱱᱟ ᱠᱤᱱᱛᱩ ᱩᱱᱠᱩ ᱞᱟᱹᱭ ᱜᱮ ᱩᱪᱤᱛ᱾ ᱟᱵᱤᱱ ᱡᱟᱦᱟᱸ ᱵᱮᱱ ᱞᱟᱹᱭ ᱠᱮᱜᱟ ᱥᱟᱹᱨᱤ ᱠᱟᱛᱷᱟ ᱱᱚᱣᱟ ᱫᱚ ᱩᱝᱠᱩ ᱡᱮᱦᱮᱛᱩ ᱩᱝᱠᱩᱣᱟᱜ ᱠᱟᱛᱷᱟ ᱠᱚ ᱟᱸᱡᱚᱢᱟ ᱢᱟᱱᱟᱣ ᱜᱩᱱᱟᱹᱣ ᱠᱚᱣᱟ ᱠᱚ ᱦᱟᱸᱜ ᱵᱚᱱ ᱵᱟᱲᱟᱭᱟ ᱥᱮ ᱵᱟᱝ ᱜᱚᱝᱠᱮ?
ᱦᱳᱭ ᱱᱤᱛᱚᱜ ᱡᱮᱢᱚᱱ ᱟᱞᱮ ᱡᱩᱫᱤ ᱞᱮ ᱠᱚᱨᱟᱣᱟ ᱟᱞᱮ ᱡᱩᱫᱤ ᱡᱟᱦᱟᱸ ᱟᱹᱛᱩ ᱦᱚᱲᱞᱮ ᱞᱟᱹᱭ ᱟᱭᱟ ᱢᱟᱱᱟ ᱞᱮᱭᱟᱭ ᱡᱟᱦᱟᱸᱭ ᱜᱮ ᱵᱟᱝᱟ ᱤᱧ ᱫᱚ ᱵᱟᱹᱧ ᱥᱩᱨ ᱫᱟᱲᱮᱭᱟᱜᱼᱟ ᱚᱱᱟ ᱠᱟᱛᱷᱟᱭ ᱞᱟᱹᱭᱟ, ᱦᱮᱸᱥᱮ ᱵᱟᱝᱟ? ᱵᱟᱠᱷᱟᱱ ᱵᱟᱵᱚ ᱠᱚᱨᱟᱣ ᱫᱟᱲᱮᱭᱟᱜᱼᱟ ᱱᱚᱝᱠᱟᱱ ᱠᱟᱛᱷᱟᱭ ᱞᱟᱹᱭᱟ, ᱠᱤᱱᱛᱩ ᱡᱚᱠᱷᱚᱱ ᱚᱱᱮ ᱚᱝ ᱠᱟᱱ ᱦᱚᱲ ᱡᱩᱫᱤ ᱢᱟᱪᱮᱫ ᱞᱮᱠᱟᱱ ᱦᱚᱲ ᱡᱩᱫᱤ ᱢᱤᱫ ᱴᱮᱱ ᱞᱟᱹᱭ ᱟᱭ ᱟᱛᱳ ᱨᱮ ᱛᱚ ᱩᱱᱤ ᱭᱟᱜ ᱦᱚᱲ ᱡᱚᱛᱚ ᱦᱚᱲ ᱠᱚ ᱢᱟᱱᱟᱣ-ᱟ᱾
ᱮᱱ ᱠᱷᱟᱱ
ᱡᱷᱚᱛᱚ ᱦᱚᱲ ᱠᱚ ᱥᱟᱭ‌‌ ᱮ ᱦᱚᱸ ᱛᱟᱦᱞᱮ ᱢᱟᱱᱟᱣ-ᱟ ᱵᱚ᱾
ᱦᱮᱸ ᱱᱚᱣᱟ ᱢᱟ ᱥᱟᱹᱨ ᱠᱟᱛᱷᱟ ᱠᱟᱱᱟ, ᱱᱚᱣᱟ ᱫᱚ ᱱᱚᱣᱟ ᱫᱚ ᱮᱠᱟᱞ ᱥᱟᱹᱨᱤ ᱠᱟᱛᱷᱟ ᱟᱨ ᱚᱱᱟ ᱧᱮᱞ ᱵᱟᱲᱟ ᱦᱳᱭ ᱠᱟᱱᱟ ᱱᱤᱡᱮᱨᱟᱜ ᱢᱮᱫ ᱛᱮᱦᱚᱸ ᱧᱮᱞ ᱦᱩᱭᱩᱜ ᱠᱟᱱᱟ ᱡᱟᱦᱟᱸᱭ ᱟᱸᱜ ᱠᱟᱹᱴᱤᱡ ᱢᱟᱨᱟᱝ ᱧᱚᱜ ᱤᱭᱟᱹ ᱢᱮᱱᱟᱜ ᱠᱟᱫᱟ, ᱮᱸ ᱡᱟᱦᱟᱸᱱᱟᱜ ᱩᱯᱩᱨᱩᱢ ᱠᱚ ᱥᱮ ᱵᱷᱟᱜᱮ ᱢᱤᱫ ᱴᱟᱝ ᱡᱟᱦᱟᱸᱱᱟᱜ ᱡᱟᱦᱟᱸ ᱪᱤ ᱠᱟᱹᱭᱟ ᱤᱧᱟᱹᱜ ᱠᱟᱛᱷᱟ ᱨᱮᱱᱟᱜ ᱡᱟᱦᱟᱸ ᱢᱤᱫ ᱴᱟᱝ ᱯᱟᱣᱟᱨ ᱛᱟᱦᱮᱸᱱᱟ ᱥᱮ ᱱᱚᱣᱟ ᱫᱚ ᱮᱴᱟᱜ ᱥᱟᱫᱷᱟᱨᱚᱱ ᱦᱚᱲ ᱴᱷᱮᱱ ᱱᱚᱣᱟ ᱵᱟᱝ ᱛᱟᱦᱮᱸᱱᱟ ᱧᱮᱞ ᱦᱩᱭ ᱠᱟᱱᱟ, ᱵᱟᱝ ᱠᱚ ᱢᱟᱱᱟᱣ ᱜᱩᱱᱟᱹᱣ ᱜᱮᱭᱟ᱾ ᱟᱨ ᱥᱟᱹᱨᱤ ᱠᱟᱛᱷᱟ ᱠᱟᱱᱟ ᱵᱟᱝ ᱢᱟᱱᱟᱣ ᱨᱮᱱᱟᱜ ᱪᱮᱫ ᱦᱚᱸ ᱵᱟᱝ ᱠᱟᱱᱟ ᱥᱟᱨᱤ ᱠᱟᱛᱷᱟ ᱠᱟᱱᱟ᱾ ᱦᱟᱸᱱᱮ ᱟᱸ ᱦᱟᱸᱱᱮ ᱜᱚᱝᱠᱮ ᱚᱱᱟ ᱡᱟᱦᱟᱸ ᱦᱩᱞ ᱢᱟᱦᱟ ᱵᱤᱱ ᱞᱟᱹᱭ ᱠᱮᱜᱼᱟ ᱚᱱᱟ ᱚᱱᱟ ᱵᱟᱛ ᱮᱴᱟᱜ ᱟᱹᱛᱳ ᱥᱩᱨ ᱥᱩᱯᱩᱨ ᱨᱮ ᱚᱱᱠᱟᱱᱟᱸᱜ ᱟᱹᱛᱩ ᱠᱚᱨᱮ ᱦᱩᱭᱩᱜᱼᱟ ᱛᱚ ᱛᱟᱦᱞᱮ?
ᱟᱫᱚ ᱚᱱᱠᱟ ᱵᱟᱝ ᱦᱩᱭᱩᱜ ᱜᱮᱭᱟ ᱮᱸᱫᱮ ᱦᱩᱭᱩᱜ ᱜᱮᱭᱟ ᱟᱹᱛᱩ ᱥᱩᱨ ᱨᱮ ᱢᱤᱫ ᱴᱟᱱ ᱮᱸᱫᱮ᱾ ᱵᱷᱟᱫᱚᱨ ᱵᱚᱸᱜᱟ, ᱱᱚᱣᱟ ᱫᱚ ᱮᱸᱫᱮ ᱫᱚ ᱪᱮᱫ ᱞᱮᱠᱟᱱ ᱥᱤᱥᱴᱮᱢ ᱠᱚ ᱠᱚᱨᱚᱱ ᱫᱚ ᱵᱟᱞᱤᱧ ᱵᱟᱲᱟᱭᱟ ᱦᱟᱸᱜ ᱴᱷᱤᱠ ᱟᱪᱷᱮ, ᱚᱱᱟ ᱛᱚ ᱟᱨ ᱵᱟᱝ ᱧᱮᱞᱚᱜ ᱜᱮᱭᱟ ᱥᱮ ᱚᱱᱟ ᱫᱚᱠᱚ ᱞᱟᱹᱭᱟ ᱡᱟᱦᱟᱸᱭ ᱠᱚᱣᱟᱜ ᱡᱩᱫᱤ ᱚᱠᱟ ᱠᱩᱲᱤ ᱜᱤᱫᱽᱨᱟᱹ ᱠᱚ ᱠᱚᱲᱟ ᱜᱤᱫᱽᱨᱟᱹ ᱠᱚ ᱵᱟᱠᱚ ᱛᱟᱦᱮᱱ ᱛᱟᱠᱚᱣᱟ ᱦᱮᱸᱼᱼ ᱩᱱᱠᱩ ᱠᱚ ᱠᱚᱨᱟᱣ ᱜᱮᱭᱟ ᱢᱟᱱᱥᱤᱠ ᱞᱮᱠᱟ ᱟᱨ ᱪᱮᱫᱼᱼ
ᱟᱪᱪᱷᱟ ᱟᱪᱪᱷᱟ ᱟᱪᱪᱷᱟ ᱟᱸᱡᱚᱢ ᱫᱚ ᱞᱤᱧ ᱟᱸᱡᱚᱢ ᱟᱠᱟᱫᱟ ᱜᱮᱭᱟ ᱱᱚᱣᱟ ᱠᱚᱼᱼ ᱠᱟᱱᱟ ᱦᱤᱱᱫᱤ ᱫᱚ ᱯᱟᱲᱦᱚᱵ ᱵᱚᱱ ᱴᱷᱤᱠ ᱜᱮᱭᱟ ᱡᱟᱦᱟᱸ ᱟᱵᱚᱣᱟᱜ ᱠᱟᱱᱟ ᱥᱮ ᱟᱵᱚᱣᱟᱜᱼᱼ ᱟᱨ ᱠᱪᱷᱩ ᱠᱷᱚᱱ ᱦᱚᱜᱼᱚ ᱱᱟ ᱥᱮ ᱱᱟᱜᱟᱢ ᱵᱟᱝ ᱠᱚ ᱵᱟᱲᱟᱭ ᱠᱚ ᱚᱵᱚᱥᱥᱳᱭ ᱱᱩᱠᱩ ᱱᱚᱜᱚ ᱱᱟ ᱱᱚᱣᱟ ᱡᱤᱱᱤᱥ ᱪᱤᱠᱟᱹ ᱛᱮᱠᱚ ᱥᱮᱬᱟᱭ ᱱᱤᱛᱚᱜ ᱡᱟᱦᱟᱸᱭ ᱡᱟᱦᱟᱸ ᱚᱞᱚᱜᱼᱼ ᱯᱟᱲᱦᱟᱣ ᱵᱟᱝ ᱠᱟᱱᱟ ᱩᱱᱠᱩ ᱫᱚ ᱪᱤᱠᱟᱹᱭ ᱵᱩᱡᱟᱹ ᱵᱟᱭ ᱵᱩᱡᱟᱹ ᱥᱮ ᱱᱚᱣᱟ ᱥᱤᱫᱩ ᱠᱟᱹᱱᱩ ᱤᱫᱤ ᱠᱟᱛᱮ ᱟᱸᱡᱚᱢ ᱠᱟᱫᱟ᱾ ᱚ ᱱᱚᱣᱟ ᱫᱚ ᱦᱮᱸ ᱱᱚᱣᱟ ᱠᱟᱱᱟ ᱠᱤᱱᱛᱩ ᱩᱱᱤ ᱴᱷᱮᱱ ᱫᱚ ᱥᱚᱫᱚᱨ ᱞᱟᱹᱜᱤᱫ ᱟᱵᱚᱼᱼ ᱡᱟᱦᱟᱸ ᱛᱤᱱᱟᱹᱜ ᱚᱞᱚᱜ ᱯᱟᱲᱦᱟᱜ ᱠᱚᱲᱟ ᱠᱩᱲᱤ ᱢᱮᱱᱟᱜ ᱠᱚᱣᱟ ᱩᱱᱠᱩ ᱫᱚ ᱵᱟᱵ ᱵᱚᱱ ᱹ ᱫᱟᱲᱮ ᱟᱠᱚᱣᱟ ᱛᱚᱼᱼ ᱦᱮᱸ ᱥᱮ ᱵᱟᱝ ᱟᱵᱚ ᱴᱷᱮᱱ ᱫᱚ ᱚᱱᱟ ᱡᱤᱱᱤᱥᱴᱟ ᱢᱮᱱᱟᱜ-ᱟ ᱟᱵᱚ ᱚᱱᱟ ᱜᱮᱭᱟᱱ ᱠᱷᱚᱱ ᱟᱹᱰᱤᱼᱼ ᱧᱟᱢ ᱟᱠᱟᱫᱟ ᱡᱮᱼᱼ ᱱᱚᱣᱟ ᱫᱚ ᱱᱚᱣᱟ ᱠᱟᱱᱟ ᱥᱮ ᱚᱱᱟ ᱠᱟᱱᱟ ᱩᱱᱠᱩ ᱠᱚᱠᱚ ᱛᱟᱦᱮᱸ ᱞᱮᱱᱟ ᱟᱹᱭᱩᱨᱤᱭᱟᱹ ᱥᱮ ᱦᱩᱞᱜᱟᱹᱨᱤᱭᱟᱹ᱾ ᱩᱱᱠᱩ ᱠᱚᱣᱟᱜ ᱟᱭᱩᱨ ᱛᱮ ᱜᱮ ᱱᱚᱣᱟ ᱥᱟᱯᱲᱟᱣ ᱢᱮᱱᱟᱜᱼᱟ᱾ ᱦᱮᱸ ᱱᱩᱱᱟᱹᱜ ᱜᱟᱱ ᱟᱵᱚᱨᱮᱱ ᱥᱟᱱᱛᱟᱲ ᱠᱚ ᱱᱚᱝᱠᱟ ᱞᱮᱜ-ᱟ ᱠᱚᱼᱼ ᱱᱚᱜᱚᱱᱟ ᱟᱵᱚᱣᱟᱜ ᱡᱟᱠᱟ ᱡᱚᱢᱤ ᱥᱮ ᱛᱤᱨᱞᱟᱹ ᱠᱚ ᱱᱟᱦᱟᱪᱟᱨ ᱠᱷᱚᱱᱟᱜ ᱱᱚᱣᱟ ᱠᱚ ᱨᱩᱠᱷᱤᱭᱟᱹ ᱞᱮᱫ ᱵᱚᱱᱟ ᱞᱟᱹᱲᱦᱟᱹᱭ ᱛᱟᱞᱟ᱾
ᱦᱩᱸ
ᱟᱰᱤ ᱠᱤᱪᱷᱩ ᱠᱟᱨᱚᱱ ᱛᱟᱦᱮᱱ ᱠᱟᱱᱟ ᱟᱯᱮ ᱠᱷᱱᱟᱜ ᱜᱮᱭᱟᱱ ᱵᱚᱱ ᱟᱨᱡᱟᱣ ᱠᱟᱜ-ᱟ ᱵᱚᱱ ᱞᱟᱹᱭ᱾ ᱩᱛᱟᱨ ᱟᱵᱚ ᱠᱚ ᱡᱩᱫᱤ ᱱᱚᱣᱟ ᱡᱤᱱᱤᱥᱼᱼ ᱵᱟᱵᱚᱱ ᱯᱳᱭᱞᱳ ᱵᱟᱵᱚᱱ ᱥᱟᱹᱛ ᱥᱟᱯᱷᱟᱜᱟ ᱠᱤᱱᱛᱩ ᱡᱟᱦᱟᱸᱭᱼᱼ ᱵᱟᱝ ᱠᱚ ᱚᱞᱚᱜ ᱵᱩᱡᱟ ᱪᱮᱫ ᱠᱚ ᱵᱩᱡᱟ ᱠᱟᱛᱷᱟ ᱠᱟᱱᱟ ᱛᱚ ᱱᱚᱜᱱᱟ ᱵᱟᱰᱟᱭ ᱫᱚ ᱟᱹᱰᱤ ᱜᱮ ᱫᱚᱨᱠᱟᱨᱟ᱾
ᱚᱱᱟ ᱟᱞᱮ ᱟᱹᱛᱩ ᱫᱤᱥᱚᱢ ᱠᱚᱨᱮ ᱫᱚ ᱚᱱᱟ ᱚᱞᱚᱜ ᱯᱟᱲᱦᱟᱣᱼᱼ ᱤᱫᱤ ᱠᱟᱛᱮ ᱦᱚᱸ ᱡᱚᱛᱚ ᱦᱚᱲ ᱛᱟᱠ ᱠᱟᱴᱤᱡ ᱯᱟᱹᱪᱷᱞᱟᱹ ᱧᱚᱜ ᱜᱮᱭᱟ ᱠᱚ ᱛᱟᱭᱚᱢ ᱜᱮᱭᱟ ᱠᱚᱼᱼ ᱦᱮᱸ ᱯᱟᱲᱦᱟᱜ ᱵᱟᱹᱠᱤ ᱢᱟᱱᱮᱼᱼ ᱚᱞ ᱯᱟᱲᱦᱟᱣ ᱵᱷᱟᱜᱤ ᱵᱟᱠᱚ ᱵᱩᱡᱷᱟᱹᱣᱟ ᱦᱮᱸ ᱥᱮᱼᱼ
ᱢᱤᱫᱴᱟᱝ ᱠᱩᱠᱞᱤ ᱜᱚᱢᱠᱮ ᱦᱮᱸ ᱚᱞᱚᱜ ᱯᱟᱲᱦᱟᱜ ᱢᱮᱱ ᱛᱮᱫᱚ ᱪᱮᱫ ᱵᱮᱱ ᱵᱩᱡᱟᱣᱟ ᱢᱟᱱᱮᱼᱼ ᱡᱮ ᱚᱞᱚᱜ ᱯᱟᱲᱦᱟᱜᱼᱼ ᱥᱩᱫᱩ ᱪᱟᱹᱠᱨᱤ ᱨᱮᱱᱟᱜ ᱛᱮᱜᱮ ᱪᱟᱹᱠᱨᱤ ᱜᱮ ᱚᱞᱚᱜ ᱯᱟᱲᱦᱟᱜ ᱢᱟᱱᱮ ᱪᱟᱹᱠᱨᱤ ᱠᱟᱱᱟ ᱥᱮ ᱚᱞᱚᱜ ᱯᱟᱲᱦᱟᱣ ᱚᱱᱟᱱᱟᱜᱮ ᱪᱮᱫ ᱢᱟᱱᱮ ᱟᱵᱮᱱᱟᱜ ᱢᱚᱱᱮ ᱫᱚ ᱪᱮᱫ ᱮᱢ
ᱦᱩᱦ ᱵᱟᱝ ᱟᱹᱞᱤᱧᱟᱜ ᱚᱸᱰᱮ ᱫᱚ ᱡᱮ ᱚᱞᱚᱜ ᱯᱟᱲᱦᱟᱜ ᱢᱚᱱᱮ ᱪᱟᱹᱠᱨᱤ ᱚᱱᱟ ᱫᱚ ᱵᱟᱝ ᱠᱟᱱᱟ᱾ ᱦᱮᱸ ᱚᱞᱚᱜ ᱯᱟᱲᱦᱟᱜ ᱫᱚ ᱱᱚᱣᱟ ᱠᱷᱟᱹᱛᱤᱨ ᱫᱚᱨᱠᱟᱨᱼ ᱟᱢᱟᱜ ᱱᱚᱣᱟ ᱡᱤᱵᱚᱱ ᱨᱮ ᱡᱟᱦᱟᱸ ᱛᱤᱱᱟᱹᱜ ᱜᱮ ᱮᱸᱴᱠᱮᱴᱚᱬᱮ ᱛᱟᱦᱮᱱᱟ᱾ ᱴᱷᱤ ᱜᱟᱪᱷᱮ
ᱦᱮᱸ
ᱚᱱᱟ ᱠᱚ ᱪᱤᱠᱟᱹ ᱛᱮ ᱟᱹᱵᱤᱱ ᱵᱤᱱ ᱛᱟᱞᱚᱢ ᱯᱟᱨᱚᱢ ᱤᱫᱤᱭᱟ ᱱᱚᱣᱟ ᱠᱚ ᱵᱟᱠᱷᱨᱟ ᱚᱞᱚᱜ ᱯᱟᱲᱦᱟᱣᱼ
ᱮᱠᱟᱞ ᱮᱠᱟᱞ ᱮᱠᱟᱞ ᱴᱷᱤᱠ ᱮᱠᱫᱚᱢ ᱡᱚᱛᱷᱟᱛ ᱠᱟᱛᱷᱟ ᱠᱟᱱᱟ ᱠᱟᱨᱚᱱ ᱟᱹᱰᱤ ᱜᱟᱱ ᱠᱚ ᱢᱚᱱᱮᱭᱟ ᱡᱮᱼᱼ
ᱦᱩᱸ
ᱚᱞᱚᱜ ᱯᱟᱲᱦᱟᱣ ᱠᱟᱛᱮᱫ ᱪᱮᱫ ᱦᱩᱭᱩᱜ-ᱟ ᱵᱟᱵᱩ ᱚᱞᱚᱜ ᱯᱟᱲᱦᱟᱜ ᱠᱟᱱᱟᱢ ᱪᱮᱫᱟᱜ ᱢᱟᱱᱮ ᱡᱟᱦᱟ ᱠᱚ ᱞᱟᱹᱭᱟ ᱰᱤᱢᱳᱴᱤᱵᱷᱮᱥᱚᱱ ᱡᱟᱦᱟᱸ ᱠᱚ ᱢᱮᱛᱟᱜ ᱠᱟᱱ ᱰᱤ ᱢᱳᱴᱤᱢᱮᱥ ᱢᱮᱭᱟ ᱠᱚ ᱚᱱᱟ ᱫᱚ ᱛ ᱥᱩᱨᱥᱩᱛ ᱨ ᱫᱚᱼᱟ ᱧᱮᱞ ᱫᱟᱲᱮᱭᱟᱢ ᱦᱚᱭ ᱛᱚ ᱱᱤᱡᱮ ᱨᱮᱱ ᱟᱹᱛᱤᱭᱳ ᱱᱤᱡᱮ ᱨᱮᱱ ᱯᱮᱲᱟ ᱠᱟᱱᱟᱭ᱾ ᱦᱮᱸ ᱥᱮ ᱱᱚᱝᱠᱟ ᱟᱨᱠᱤ ᱛᱚ ᱩᱱᱠᱩᱣᱟᱜ ᱠᱟᱛᱷᱟ ᱠᱚᱫᱚ ᱟᱸᱡᱚᱢ ᱥᱮᱫ ᱫᱚ ᱱᱤᱦᱟᱛᱤ ᱜᱮ ᱵᱟᱝ ᱫᱚᱨᱠᱟᱨᱟ᱾ ᱛᱚ ᱚᱞᱚᱜ ᱯᱟᱲᱦᱟᱜ ᱫᱚ ᱛᱤᱱᱟᱹᱜ ᱫᱚᱨᱠᱵᱚᱱ ᱵᱩᱡᱷᱟᱹᱣ ᱫᱟᱲᱭᱟᱜ ᱠᱟᱱᱟ ᱵᱚᱱ ᱚᱞᱚᱜ ᱯᱟᱲᱦᱟᱜ ᱠᱚᱲᱟ ᱠᱩᱲᱤ ᱠᱚᱜᱮ, ᱚᱞᱚᱜ ᱯᱟᱲᱦᱟᱣ ᱞᱮᱱᱠᱷᱟᱱ ᱟᱢᱟᱜ ᱡᱮ ᱚᱞᱚᱜ ᱯᱟᱲᱦᱟᱣ ᱞᱟᱹᱜᱤᱫ ᱜᱮ ᱪᱟᱹᱠᱨᱤ ᱠᱟᱱᱟ ᱵᱟᱝ ᱱᱚᱜ-ᱚᱭ ᱡᱮ ᱟᱹᱰᱤ ᱞᱟᱹᱭ ᱠᱟᱜᱟ ᱥᱟᱨᱤ ᱠᱟᱛᱷᱟ ᱡᱮᱢᱚᱱ ᱡᱤᱭᱚᱱ ᱨᱮ ᱡᱟᱦᱟᱸ ᱛᱤᱱᱟᱹᱜ ᱮᱴᱠᱮᱴᱚᱬᱮ ᱦᱩᱭᱩᱜ-ᱟ ᱠᱤᱱᱛᱩ ᱢᱤᱫᱴᱟᱝ ᱚᱞᱚᱜ ᱯᱟᱲᱦᱟᱜ ᱠᱚᱲᱟ ᱠᱩᱲᱤ ᱠᱚᱣᱟᱜ ᱡᱟᱦᱟᱸ ᱩᱭᱦᱟᱹᱨ ᱵᱷᱟᱵᱽᱱᱟ ᱟᱨ ᱡᱟᱦᱟᱸ ᱟᱹᱛᱩ ᱫᱤᱥᱚᱢᱨᱮ ᱡᱟᱦᱟᱭ ᱠᱚᱲᱟ ᱠᱚᱣᱟᱜ ᱩᱭᱦᱟᱹᱨ ᱵᱷᱟᱵᱽᱱᱟ ᱟᱹᱰᱤ ᱛᱚᱯᱷᱟᱛ ᱢᱮᱱᱟᱜ-ᱟ ᱦᱮᱸ ᱥᱮ ᱵᱟᱝ ᱜᱚᱝᱠᱮ ᱢᱤᱫᱴᱟᱝ ᱢᱟᱥᱮ ᱠᱩᱞᱤᱭᱮ ᱢᱮ ᱠᱤᱱᱛᱩ ᱮ ᱱᱚᱣᱟ ᱥᱚᱢᱚᱥᱥᱟ ᱠᱟᱱ ᱫᱚᱭᱟ ᱱᱚᱣᱟ ᱮᱴᱠᱮᱴᱚᱬᱮ ᱢᱤᱫᱴᱟᱝ ᱰᱤ ᱮᱢ ᱢᱮᱰᱟᱢ ᱥᱮ ᱮᱥ ᱰᱤ ᱮᱢ ᱢᱮᱰᱟᱢ ᱥᱮ ᱱᱩᱭ ᱚᱯᱷᱤᱥᱟᱨ ᱥᱟᱶ ᱠᱟᱹᱴᱤᱡ ᱨᱚᱯᱚᱲ ᱠᱟᱛᱮ ᱦᱤᱡᱩᱜ ᱢᱮ ᱱᱚᱣᱟ ᱥᱚᱢᱚᱥᱥᱟ ᱛᱟᱢ ᱩᱱᱤ ᱵᱟᱭ ᱪᱟᱞᱟᱜ-ᱟ ᱾ ᱚᱱᱟ ᱫᱟᱲᱮ ᱵᱟᱹᱱᱩᱜ-ᱟ ᱩᱱᱤ ᱴᱷᱮᱱ ᱫᱟᱲᱮ ᱵᱟᱹᱱᱩᱜ-ᱟ ᱾ ᱛᱟᱦᱚᱞᱮ ᱚᱞᱚᱜ ᱯᱟᱲᱦᱟᱜ ᱠᱚᱲᱟ ᱫᱚ ᱟᱪᱪᱷᱟ ᱱᱚᱣᱟ ᱟᱪᱪᱷᱟ ᱫᱮ ᱦᱚᱯᱚᱱ ᱟᱭᱩ ᱱᱚᱣᱟ ᱠᱟᱱ ᱛᱟᱯᱮᱭᱟ ᱴᱷᱤᱠ ᱜᱮ ᱴᱷᱤᱠ ᱜᱮᱭᱟ ᱤᱧ ᱢᱤᱫᱴᱟᱝ ᱫᱚᱨᱠᱷᱟᱥᱛᱚ ᱚᱞᱟᱭᱟ ᱤᱧ ᱪᱟᱞᱟᱣ ᱦᱤᱡᱩᱜ ᱠᱟᱱᱤᱧ ᱜᱟᱯᱟ ᱠᱷᱟᱱ ᱜᱮ ᱚᱱᱟ ᱫᱚ ᱴᱷᱤᱠᱚᱜ-ᱟ ᱾ ᱢᱤᱫᱴᱟᱝ ᱚᱞᱚᱜ ᱯᱟᱲᱦᱟᱜ ᱠᱚᱲᱟ ᱴᱷᱮᱱ ᱱᱚᱣᱟ ᱫᱚ ᱵᱟᱹᱱᱩᱜ-ᱟ ᱾ ᱵᱟᱹᱱᱩᱜᱼᱟ ᱟᱱᱣᱟ ᱴᱟᱜ ᱟᱞᱮ ᱚᱱᱟ ᱟᱹᱰᱤ ᱜᱮ ᱚᱞᱚᱜ ᱯᱟᱲᱟᱜ ᱫᱚ ᱱᱚᱣᱟ ᱡᱤᱭᱚᱱ ᱨᱮ ᱟᱹᱰᱤ ᱠᱤᱱᱛᱩ ᱵᱟᱝ ᱠᱟᱱᱟ ᱟᱢ ᱚᱞᱚᱜ ᱯᱟᱲᱦᱟᱣ ᱵᱟᱝ ᱠᱟᱛᱮ ᱨᱮᱦᱚᱸ ᱪᱟᱹᱠᱨᱤ ᱵᱟᱝᱛᱮᱫ ᱠᱤᱱᱛᱩ ᱟᱢ ᱟᱢ ᱞᱮᱠᱟᱛᱮ ᱵᱟᱧᱪᱟᱣ ᱰᱟᱦᱟᱨᱮ ᱩᱫᱩᱜ ᱟᱢᱟᱭ ᱚᱞᱚᱜ ᱯᱟᱲᱦᱟᱣ ᱱᱚᱣᱟ ᱠᱟᱱᱟ ᱾
ᱦᱳᱭ
ᱠᱤᱱᱛᱩ ᱟᱡ ᱚᱞᱚᱜ ᱯᱟᱲᱦᱟᱜ ᱨᱮᱱᱟᱜ ᱢᱟᱹᱱ ᱢᱟᱹᱱ ᱵᱟᱠᱚ ᱵᱩᱡᱷᱟᱹᱣᱟ ᱩᱱᱠᱩ ᱫᱚ ᱟᱹᱰᱤ ᱠᱤᱪᱷᱩ ᱠᱚ ᱨᱚᱲᱟ ᱛᱚ ᱩᱱᱠᱩᱣᱟᱜ ᱟᱡᱚᱢ ᱠᱟᱛᱮ ᱞᱟᱵᱷ ᱵᱟᱹᱱᱩᱜᱼᱟ ᱥᱮ ᱵᱟᱝ ᱜᱚᱝᱠᱮ ᱾
ᱦᱩᱸ ᱟᱫᱚ ᱚᱱᱟᱫᱚ ᱠᱟᱹᱴᱤᱡ ᱞᱟᱹᱭ ᱟᱹᱞᱤᱧ ᱡᱮ ᱚᱱᱟᱫᱚ ᱠᱟᱹᱴᱤᱡ ᱪᱩᱞᱩᱝ ᱚᱞ ᱯᱟᱲᱦᱟᱣ ᱠᱚᱦᱚᱸ ᱠᱟᱹᱴᱤᱡ ᱪᱩᱞᱩᱝ ᱩᱭᱦᱟᱹᱨ ᱫᱤᱥᱟᱹ ᱵᱟᱲᱟ ᱠᱟᱛᱮᱫ ᱜᱮ ᱚᱞᱚᱜ ᱯᱟᱲᱦᱟᱣ ᱦᱚᱸ ᱞᱟᱹᱠᱛᱤ ᱠᱟᱱᱟ ᱴᱷᱤᱠ ᱟᱪᱷᱮ ᱾ ᱟᱹᱵᱤᱱ ᱦᱚᱭᱛᱳ ᱵᱤᱱ ᱧᱮᱞᱟ ᱡᱮ ᱵᱷᱚᱵᱤᱥᱚᱛ ᱨᱮ ᱪᱮᱫ ᱵᱤᱱ ᱪᱤᱠᱟᱹᱭᱟ ᱦᱮᱸ? ᱚᱱᱟ ᱱᱤᱭᱟᱹ ᱤᱫᱤ ᱠᱟᱛᱮ ᱡᱩᱫᱤ ᱡᱟᱫᱟ ᱵᱤᱱ ᱪᱚᱨᱪᱟᱭᱟ ᱚᱞᱚᱜ ᱯᱟᱲᱦᱟᱜ ᱨᱮᱛᱚ ᱵᱷᱟᱜᱤᱜᱼᱟ ᱴᱷᱤᱠ ᱟᱪᱷᱮ ᱾
ᱛᱚ ᱡᱮᱢᱚᱱ ᱟᱹᱞᱤᱧ ᱡᱮᱢᱚᱱ ᱤᱪᱪᱷᱟᱹ ᱢᱮᱱᱟᱜ ᱛᱟᱹᱞᱤᱧᱟ ᱡᱮᱞᱤᱧ ᱥᱟᱭᱮᱱᱴᱤᱥᱴᱚᱜᱼᱟ ᱾ ᱦᱮᱸ ᱟᱨ ᱦᱟᱛᱟᱣ ᱠᱟᱜᱼᱟ ᱞᱤᱧ ᱚᱞᱪᱤᱠᱤ ᱚᱱᱠᱟ ᱛᱚᱢᱟ ᱟᱨ ᱵᱟᱝ ᱦᱩᱭᱩᱜᱼᱟ,
ᱴᱷᱤᱠ ᱴᱷᱤᱠ ᱴᱷᱤᱠ ᱮᱠᱫᱚᱢ ᱮᱠᱫᱚᱢ
ᱚᱱᱟ ᱢᱟᱲᱟᱝ ᱠᱷᱚᱱᱜᱮ ᱪᱤᱱᱛᱟᱹ ᱵᱷᱟᱵᱽᱱᱟ ᱦᱩᱭᱩᱜᱼᱟ ᱡᱮ ᱤᱧᱤᱭᱟᱹ ᱚᱠᱟᱧ ᱥᱮᱬᱟᱭᱟ ᱚᱱᱟ ᱡᱟᱛᱮᱧ ᱤᱧᱟᱹᱜ ᱤᱭᱟᱹ ᱨᱤᱧ ᱞᱟᱜᱟᱣ ᱫᱟᱲᱮᱭᱟᱜ ᱢᱟ ᱚᱱᱠᱟᱱᱟᱜ ᱠᱤᱪᱷᱩ ᱥᱮᱬᱟ ᱦᱩᱭᱩᱜᱭᱼᱟ ᱾ ᱚᱱᱠᱟᱱᱟᱜ ᱫᱚ ᱥᱮᱬᱟ ᱫᱚᱨᱠᱟᱨ ᱵᱟᱹᱱᱩᱜᱼᱟ ᱡᱟᱦᱟᱸ ᱤᱧ ᱵᱟᱧ ᱞᱟᱜᱟᱣᱟ ᱦᱮᱸ ᱥᱮ ᱵᱟᱝ,
ᱠᱟᱛᱷᱟ ᱢᱟ ᱠᱟᱱ ᱜᱮ ᱚᱱᱟ ᱫᱚ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱜ-ᱟ ᱠᱟᱨᱚᱱ ᱟᱵᱮᱱ ᱡᱩᱫᱤ ᱵᱮᱱ ᱞᱟᱹᱭᱟ ᱡᱮ ᱟᱹᱞᱤᱧ ᱰᱟᱠᱛᱚᱨᱚᱜᱞᱤᱧ ᱦᱮᱸ ᱞᱟᱹᱭᱵᱮᱱ
ᱦᱮᱸᱻ ᱦᱳᱭ ᱴᱷᱤᱠ ᱡᱟᱦᱟᱸ ᱵᱤᱱ ᱞᱟᱹᱭ ᱦᱚᱪᱚ ᱚᱱᱟ ᱦᱚᱸ ᱴᱷᱤᱠ ᱚᱱᱟᱜᱮ ᱴᱷᱤᱠ ᱦᱚᱪᱚᱜᱼᱟ ᱡᱮᱢᱚᱱ ᱟᱨ ᱠᱤᱪᱷᱩ ᱠᱷᱮᱛᱨᱮ ᱢᱮᱱᱟᱜᱼᱟ ᱡᱮ ᱞᱟᱹᱭᱟᱠᱚ ᱡᱮ ᱚᱞᱚᱜ ᱯᱟᱲᱦᱟᱣᱟ ᱪᱮᱫ ᱮᱢ ᱪᱤᱠᱟᱹᱭᱟ ᱡᱮ ᱱᱚᱜᱼᱚᱭ ᱡᱮ ᱠᱚ ᱤᱭᱟᱹ ᱦᱚᱪᱚᱭᱮᱫ ᱵᱚᱱᱟ ᱢᱟᱱᱮ ᱪᱮᱫ ᱠᱚ ᱞᱟᱹᱭᱟ ᱱᱚᱜᱼᱚᱭ ᱡᱮᱢᱚᱱ ᱢᱩᱠᱷᱚᱥᱛᱚ ᱦᱚᱪᱚᱭ ᱵᱚᱱᱟ ᱠᱚ ᱱᱚᱣᱟ ᱫᱚ ᱫᱚᱨᱠᱟᱨ ᱟᱨ ᱪᱮᱫ ᱢᱩᱠᱚᱥᱛᱚᱣᱟᱜ, ᱴᱷᱤᱠ ᱟᱪᱷᱮ, ᱚᱵᱚᱥᱥᱳᱭ ᱫᱚᱨᱠᱟᱨ ᱵᱟᱹᱱᱩᱜ ᱟᱹᱞᱤᱧ ᱢᱟᱱᱟᱣᱟ ᱦᱚᱸ ᱫᱚᱨᱠᱟᱨ ᱵᱟᱹᱱᱩᱜᱼᱟ᱾ ᱠᱤᱱᱛᱩ ᱡᱚᱠᱷᱚᱱ, ᱟᱹᱵᱤᱱ ᱡᱚᱠᱷᱚᱱ, ᱠᱳᱱᱳ ᱨᱚᱠᱚᱢ ᱮᱠᱴᱤᱢ ᱡᱚ ᱡᱟᱦᱟᱸᱭ ᱡᱮ ᱮᱠᱴᱟᱨ ᱠᱚ ᱠᱟᱱᱟ ᱠᱚᱼᱼ ᱡᱟᱦᱟᱸᱭ ᱡᱮᱠᱚ ᱮᱠᱴᱤᱝᱼᱟ ᱤᱥᱠᱨᱤᱯᱴ ᱠᱚᱠᱚ ᱯᱟᱲᱦᱟᱣᱼᱟᱼᱼ ᱴᱷᱤᱠ ᱟᱪᱷᱮ, ᱚᱱᱟ ᱡᱩᱫᱤ ᱚᱱᱟ ᱩᱭᱦᱟᱹᱨ ᱫᱚᱦᱚᱣᱟᱜ ᱠᱟᱞᱟᱠᱟᱨ ᱵᱟᱝ ᱛᱟᱦᱮ ᱛᱩᱱᱩᱜ ᱮᱠᱴᱤᱝ ᱮᱭ ᱠᱚᱨᱟᱣ ᱫᱟᱲᱮᱭᱟᱜᱟᱭ
ᱵᱟᱝᱼᱵᱟᱝ, ᱮᱠᱫᱚᱢ ᱥᱟᱹᱨᱤ ᱠᱟᱛᱷᱟ, ᱴᱷᱤᱠᱼᱴᱷᱤᱠ ᱮᱠᱫᱚᱢ ᱟᱹᱰᱤ, ᱡᱚᱛᱷᱟᱛ ᱠᱟᱛᱷᱟ ᱵᱮᱱ ᱞᱟᱹᱭ ᱟᱠᱟᱜᱼᱟ
ᱚᱱᱟᱜᱮ, ᱚᱱᱟ ᱡᱩᱫᱤ ᱟᱵᱤᱱᱟᱜ ᱡᱩᱫᱤ ᱮᱴᱟᱜ ᱞᱟᱭᱤᱱ ᱨᱮᱵᱤ ᱪᱟᱞᱟᱜ ᱠᱷᱟᱱ ᱟᱵᱤᱱ ᱢᱩᱠᱷᱚᱥᱛᱚᱣᱟᱜ ᱫᱚᱨᱠᱟᱨ ᱵᱟᱹᱱᱩᱜᱼᱟ᱾ ᱴᱷᱤᱠ ᱟᱪᱷᱮ ᱟᱵᱤᱱ ᱡᱩᱫᱤ ᱚᱱᱟ ᱞᱟᱭᱤᱱ ᱵᱤᱱ ᱪᱟᱞᱟᱜᱼᱼ ᱮᱠᱷᱟᱱ ᱛᱟᱦᱚᱞᱮ ᱟᱹᱵᱤᱱ ᱫᱚ ᱚᱱᱠᱟ, ᱚᱱᱟ ᱫᱚᱨᱠᱟᱨ ᱠᱟᱱ ᱛᱟᱹᱵᱤᱱᱟ ᱡᱩᱠᱷᱥᱛᱚ ᱫᱚᱦᱚᱭ ᱵᱤᱱ᱾
ᱦᱩᱸ ᱟᱹᱰᱤ ᱠᱟᱛᱷᱟ, ᱚᱱᱮ ᱡᱟᱦᱟᱸ ᱵᱮᱱ ᱞᱟᱹᱭ ᱠᱟᱼᱟᱼᱼ ᱮᱸ, ᱚᱞᱚᱜ ᱯᱟᱲᱦᱟᱜᱼᱟ, ᱡᱟᱦᱟᱸ ᱠᱮᱜᱼᱟ ᱥᱮ ᱫᱷᱟᱨᱚᱱᱼᱼ ᱡᱮ, ᱟᱼᱟᱵᱮᱱ ᱵᱮᱱ ᱢᱚᱱᱮᱭ ᱫᱟ, ᱦᱟᱱᱮ ᱤᱭᱟᱹᱼᱼ ᱟᱫᱚ ᱚᱱᱠᱟ ᱜᱮ ᱡᱮ, ᱟᱵᱮᱱ ᱛᱟᱦᱮᱱ ᱛᱮᱼᱼ ᱟᱨᱴᱥ ᱨᱮᱱᱟᱜ ᱡᱟᱦᱟᱸ ᱠᱚ ᱥᱟᱛᱟᱢ ᱢᱮᱱᱟᱜ ᱠᱟᱫᱟ ᱚᱸᱰᱮ ᱵᱮᱱ ᱦᱟᱛᱟᱣ ᱠᱟᱫᱟ᱾ ᱠᱟᱛᱮ ᱨᱮᱵᱮᱱ ᱧᱩ ᱭᱟ ᱵᱟᱝ᱾ ᱚᱱᱠᱟ ᱞᱮᱠᱟ ᱟᱹᱵᱤᱱ ᱥᱟᱹᱛ ᱥᱟᱯᱲᱟᱣ ᱞᱟᱜᱟᱣᱵᱮᱱᱟ ᱵᱟᱝ᱾
ᱦᱩᱸ ᱦᱩᱸ
ᱵᱟᱵᱚᱱ ᱵᱩᱷᱟᱹᱣ ᱧᱟᱢᱟ ᱛᱚ, ᱵᱩᱡᱟᱹᱣ ᱞᱟᱹᱜᱤᱫ, ᱱᱚᱜᱼᱚ ᱱᱟ ᱦᱚᱸᱼᱼ ᱢᱟᱱᱮ, ᱡᱟᱦᱟᱸᱭ ᱞᱟᱦᱟᱛᱮᱱ ᱠᱷᱚᱱᱟᱜ ᱚᱱᱟ, ᱟᱸᱼᱼ ᱵᱟᱰᱟᱭ ᱧᱟᱢ ᱞᱮᱠᱟ ᱡᱮ ᱪᱮᱫ ᱛᱮ ᱯᱟᱲᱦᱟᱣ ᱞᱮᱠᱷᱟᱱ ᱪᱮᱫ ᱪᱤᱠᱟᱹ ᱜᱟᱱᱚᱜᱼᱟ ᱪᱮᱫ ᱵᱟᱝ? ᱥᱩᱫᱤ ᱥᱟᱛᱟ ᱫᱚᱨᱠᱟᱨ ᱠᱚᱲᱟ ᱡᱩᱫᱤᱤᱱ ᱛᱟᱦᱮᱱᱟ ᱚᱵᱚᱥᱥᱳᱭ ᱡᱚᱼᱡᱚᱛᱚ ᱫᱚᱠᱚ ᱞᱟᱹᱭ ᱟᱢᱟᱼᱼ ᱯᱟᱲᱦᱟᱣ ᱢᱤᱫᱴᱟᱝ ᱤᱭᱟᱹ ᱠᱟᱱᱟ ᱱᱟᱱᱟ, ᱱᱟᱱᱟ ᱦᱩᱸ ᱜᱟᱛᱮ᱾ ᱧᱟᱢ ᱠᱚᱣᱟ, ᱦᱮᱸ, ᱦᱚᱲ ᱥᱟᱣᱮᱢ ᱧᱟᱯᱟᱢᱟ ᱵᱷᱟᱜᱮ ᱤᱭᱟᱹᱣ ᱠᱟᱱ ᱜᱮᱭᱟ ᱥᱮ ᱜᱚᱝᱠᱮ?
ᱛᱟᱦᱞᱮ ᱡᱚᱢ ᱵᱟᱲᱟ ᱫᱚ ᱦᱳᱭ ᱱᱟ ᱥᱮ ᱟᱹᱣᱨᱤ?
ᱟᱣᱨᱤᱭᱟᱜᱼᱟ ᱦᱩᱭᱩᱜᱼᱟ ᱦᱟᱸᱜ᱾ ᱦᱩᱭᱞᱮᱱᱜᱮ, ᱫᱚᱥᱴᱟ ᱠᱚ ᱥᱮᱜ ᱵᱟᱡᱟᱣ ᱞᱮᱱ ᱜᱮ, ᱦᱳᱭ ᱚᱲᱟᱜ ᱨᱮᱜᱮ᱾
ᱚᱲᱟᱜ ᱦᱚᱲ ᱠᱚᱫᱚ ᱱᱟᱯᱟᱭ ᱵᱟᱲᱟ ᱜᱮᱭᱟ?
ᱦᱩᱸ ᱱᱟᱯᱟᱭ ᱵᱟᱲᱟ ᱜᱮ, ᱡᱷᱚᱛ ᱜᱮ᱾
ᱦᱮᱸ ᱛᱚ
ᱚᱠᱛᱚ ᱠᱚ ᱪᱮᱫ ᱪᱚᱝ ᱦᱩᱭᱤᱫᱤᱭᱮᱱ ᱛᱟᱞᱟᱝᱟ ᱜᱚᱝᱠᱮ? ᱚᱠᱛᱚ ᱠᱚᱦᱚᱸ ᱪᱮᱜ ᱪᱚᱝ ᱦᱩᱭ ᱤᱫᱤᱭᱮᱱᱟ?
ᱚᱠᱛᱚ ᱫᱚ ᱟᱹᱣᱨᱤ ᱦᱩᱭᱩᱜᱼᱟ, ᱦᱩᱭᱩᱜ ᱠᱟᱱ ᱜᱮᱭᱟ ᱮᱠᱷᱚᱱᱚ, ᱪᱟᱞᱟᱜ ᱠᱟᱱ ᱜᱮᱭᱟ᱾
ᱦᱮᱸ ᱦᱮᱸ
ᱜᱮᱰ ᱵᱟᱲᱟᱭ ᱦᱩᱭᱩᱜ ᱠᱟᱱᱟ᱾
ᱟᱫᱚ ᱜᱚᱝᱠᱮ ᱜᱟᱞᱢᱟᱨᱟᱣ ᱠᱚ ᱮᱛᱚᱦᱚᱵ ᱞᱮᱠᱷᱟᱱ ᱫᱚ ᱟᱫᱚ ᱚᱠᱛᱚ ᱠᱚ ᱵᱟᱭ ᱵᱩᱡᱷᱟᱹ ᱜᱮᱭᱟ᱾
ᱦᱮᱸ, ᱚᱱᱟ ᱥᱟᱹᱨᱤ ᱠᱟᱛᱷᱟ ᱠᱟᱱ ᱜᱮᱭᱟ, ᱛᱤ ᱨᱮᱡᱮ ᱪᱤᱠᱟᱹᱜ ᱠᱟᱱᱟ ᱵᱟᱲᱟᱭᱚᱜ ᱠᱟᱱᱟ? ᱟᱨ, ᱚᱱᱠᱟ ᱫᱚᱼᱼ ᱴᱷᱤᱠᱟᱱ ᱜᱮ, ᱛᱟᱦᱞᱮ ᱚᱱᱟ ᱯᱟᱛᱟ ᱯᱚᱨᱚᱢ ᱠᱚᱫᱚ ᱛᱟᱦᱞᱮ ᱠᱷᱟᱱ ᱫᱚ ᱵᱟᱝ ᱦᱩᱭᱩᱜ ᱠᱟᱱᱟ ᱛᱟᱦᱞᱮ ᱵᱟᱝᱼᱼ
ᱚᱸ, ᱟᱞᱮ ᱫᱚ ᱚᱱᱟ ᱪᱟᱹᱛ ᱵᱚᱸᱜᱟ ᱥᱚᱢᱚᱭ ᱜᱮ ᱯᱟᱛᱟ ᱦᱩᱭᱩᱜᱼᱟ, ᱚᱠᱚᱭ ᱵᱟᱝᱟ ᱚᱱᱟ ᱫᱚ ᱢᱟᱱᱮ ᱡᱚᱛᱚᱼᱼ ᱚᱠᱚᱭ ᱠᱚ ᱡᱩᱫᱤ ᱯᱟᱛᱟ ᱵᱚᱸᱜᱟ ᱠᱚ ᱦᱮᱱᱟᱜ ᱠᱚ ᱛᱟᱠᱚᱣᱟ ᱩᱱᱠᱩ ᱠᱚ ᱠᱚᱨᱟᱣ ᱵᱟᱲᱟᱭ ᱜᱮᱭᱟ ᱟᱨ ᱪᱮᱫ, ᱟᱨ ᱵᱟᱫᱽ ᱵᱟᱹᱠᱤ ᱫᱚ ᱧᱮᱧᱮᱞ ᱦᱚᱲ᱾ ᱨᱟᱹᱥᱠᱟᱹ ᱦᱚᱲ
ᱵᱟᱠᱚ ᱞᱟᱹᱭᱟ ᱠᱟᱛᱷᱟᱨᱮ ᱚᱱᱟ ᱢᱤᱫᱴᱮᱱ ᱠᱟᱛᱷᱟ ᱨᱮ ᱚᱱᱟ ᱦᱚᱸ ᱡᱮᱢᱚᱱ ᱵᱟᱹᱧ ᱧᱮᱞ ᱟᱠᱟᱜᱼᱟ ᱚᱱᱟ ᱡᱟᱦᱟᱸᱭᱟᱜ ᱵᱟᱯᱞᱟ ᱩᱱᱤᱭᱟᱜ ᱢᱟ ᱤᱭᱟᱹ ᱵᱟᱹᱱᱩᱜᱼᱟ ᱟᱨ ᱡᱟᱦᱟᱸᱭ ᱥᱩᱨ ᱥᱩᱯᱩᱨ ᱨᱮ ᱟᱛᱩ ᱯᱩᱲᱥᱤ ᱩᱱᱠᱩᱣᱟᱜ ᱜᱮ ᱢᱮᱸᱫ ᱨᱮ ᱡᱟᱹᱯᱤᱫ ᱵᱟᱹᱱᱩᱜᱼᱟ ᱦᱮ ᱱᱤᱛᱚᱜ ᱵᱟᱯᱞᱟ ᱦᱩᱭᱩᱜ-ᱟ᱾ ᱪᱮᱫᱟ ᱵᱟᱝ
ᱦᱩᱸ᱾
ᱚᱱᱟᱞ ᱞᱮᱠᱟ ᱟᱨᱠᱤ ᱦᱮᱸ
ᱦᱚᱭ ᱡᱮᱢᱚᱱ ᱟᱞᱮ ᱚᱲᱟᱜ ᱥᱩᱨ ᱨᱮᱜᱮ ᱱᱟᱦᱟᱜ ᱢᱤᱫᱴᱟᱝ ᱢᱟᱹᱭ ᱜᱤᱫᱽᱨᱟᱹ ᱜᱟᱯᱟ ᱢᱮᱭᱟᱝ ᱦᱟᱜ ᱞᱮ ᱡᱟᱶᱟᱭ ᱟᱭᱟ ᱱᱚᱣᱟ ᱡᱩᱞᱟᱭ ᱢᱟᱥ ᱨᱮ᱾ ᱛᱚᱵᱮ ᱛᱚ ᱪᱷᱚ ᱛᱟᱹᱨᱤᱠᱷ ᱯᱟᱲᱟᱜᱼᱟ ᱪᱷᱚ ᱛᱟᱹᱨᱤᱠᱷ ᱠᱚᱥᱮᱫ᱾
ᱦᱩᱸ᱾
ᱟᱞᱮ ᱫᱚ ᱛᱮᱦᱮᱧ ᱜᱟᱯᱟ ᱠᱷᱚᱱᱟᱜᱮ ᱡᱟᱹᱯᱤᱫ ᱵᱟᱹᱱᱩᱜ ᱛᱟᱞᱮᱭᱟ᱾
ᱟᱪᱪᱷᱟ ᱚᱱᱟ ᱜᱮᱛᱚ ᱠᱟᱛᱷᱟ ᱠᱚᱫᱚ
ᱡᱮ ᱵᱟᱨᱮᱛ ᱠᱚ ᱵᱚᱱ ᱪᱟᱞᱟᱜ ᱟᱵᱚᱱ ᱦᱮᱸ ᱱᱤᱝᱠᱟᱹ ᱵᱚᱱ ᱥᱮᱨᱮᱧᱟ᱾ ᱦᱮᱸ ᱱᱤᱝᱠᱟᱹ ᱜᱮᱵᱚᱱ ᱨᱩᱭᱟ ᱱᱚᱣᱟ ᱠᱟᱛᱷᱟ ᱠᱚᱵᱚᱱ ᱞᱟᱹᱭᱟ ᱦᱮᱸ ᱱᱤᱭᱟᱠᱚ ᱛᱮᱭᱟᱨᱤ ᱪᱟᱹᱞᱩᱜ ᱠᱟᱱᱟ ᱦᱟᱸᱜ
ᱮᱠᱫᱚᱢ ᱥᱟᱹᱛ ᱵᱟᱲᱟ ᱫᱚᱨᱠᱟᱨ ᱜᱮ᱾ ᱟᱪᱪᱷᱟ ᱜᱚᱝᱠᱮ ᱴᱷᱤᱠ ᱜᱮᱭᱟ ᱟᱨᱦᱚ ᱯᱚᱨᱮ ᱨᱚᱯᱚᱲ ᱦᱩᱭᱩᱜ-ᱟ᱾